ᱦᱮᱸ ᱜᱚᱢᱠᱮ ᱡᱚᱦᱟᱨ ᱜᱮ᱾
ᱦᱮᱸ ᱡᱚᱦᱟᱨ ᱜᱮ ᱟᱹᱰᱤ ᱫᱤᱱ ᱯᱚᱨ ᱫᱚ
ᱦᱮᱸ ᱜᱚᱝᱠᱮ ᱟᱹᱰᱤ ᱫᱤᱱ ᱯᱚᱨᱮ ᱜᱮ᱾
ᱟᱪᱪᱷᱟ ᱟᱪᱪᱷᱟ, ᱛᱟᱯᱚᱨ ᱦᱮᱸ ᱱᱟᱯᱟᱭ ᱵᱟᱲᱟ ᱜᱮ᱾
ᱟᱪᱪᱷᱟ, ᱛᱟᱦᱚᱞᱮ ᱫᱤᱥᱚᱢ ᱥᱮᱫ ᱚᱠᱟ ᱞᱮᱠᱟ ᱫᱟᱜ ᱡᱟᱹᱲᱤ ᱦᱩᱭᱮᱱᱟ?
ᱫᱤᱥᱚᱢ ᱦᱮᱸ ᱮ ᱱᱤᱛᱚᱜ ᱜᱮ ᱟᱹᱰᱤ ᱟᱹᱰᱤ ᱡᱳᱨᱮ ᱫᱟᱜ ᱡᱟᱹᱲᱤ ᱠᱮᱫᱟᱭ ᱦᱚᱭ ᱵᱷᱟᱨᱰᱚ ᱟᱛᱮᱫ᱾
ᱟᱪᱪᱷᱟ, ᱛᱟᱦᱚᱞᱮ ᱪᱟᱥ ᱠᱟᱢᱤ ᱠᱚᱫᱚ?
ᱪᱟᱥ ᱠᱟᱹᱢᱤ ᱠᱚ ᱱᱚᱜᱚᱭ ᱛᱚᱞᱟ ᱠᱚ ᱱᱚᱜ ᱚᱭ ᱠᱟᱹᱴᱤᱡ ᱦᱟᱨᱟ ᱧᱚᱜ ᱟᱠᱟᱱᱟ ᱮᱠᱷᱚᱱ ᱟᱹᱣᱨᱤᱟᱜ ᱟᱨᱠᱤ᱾
ᱚ ᱦᱟᱨᱟ ᱧᱚᱜ ᱟᱠᱟᱱᱟ?
ᱦᱮᱸ ᱦᱟᱨᱟ ᱧᱚᱜ ᱠᱟᱱᱟ, ᱟᱫᱚ ᱱᱚᱜ ᱚᱭ ᱠᱷᱮᱛ ᱠᱚᱨᱮ ᱥᱤ ᱵᱟᱲᱟ ᱦᱩᱭᱩᱜ ᱠᱟᱱᱟ ᱴᱨᱟᱠᱴᱟᱨ ᱠᱚᱛᱮ᱾
ᱟᱪᱪᱷᱟ, ᱛᱟᱦᱚᱞᱮ ᱜᱚᱝᱠᱮ ᱜᱚᱝᱜᱷᱟ ᱠᱚᱫᱚ ᱠᱚ ᱩᱰᱚᱝᱠᱚᱜ ᱠᱟᱱᱟ ᱥᱮ ᱵᱟᱝ?
ᱜᱚᱢᱠᱮ ᱜᱚᱝᱜᱷᱟ ᱜᱚᱝᱜᱷᱟ ᱫᱚ ᱵᱟᱝᱟ ᱜᱚᱢᱠᱮ ᱜᱚᱝᱜᱷᱟ ᱫᱚ ᱮᱠᱟᱞ ᱠᱚ ᱪᱟᱵᱟ ᱩᱛᱟᱹᱨ ᱟᱠᱟᱱᱟ ᱟᱞᱮ ᱫᱚ᱾ ᱨᱚᱠᱚᱡ, ᱜᱚᱝᱜᱷᱟ,
ᱱᱩᱠᱩ ᱢᱟᱱᱮ ᱡᱤᱱᱤᱥᱴᱟ ᱮᱠᱟᱞ ᱜᱮ ᱢᱟᱱᱮ ᱟᱞᱮ ᱫᱤᱥᱚᱢ ᱫᱚ ᱢᱟᱱᱮ ᱮᱠᱫᱚᱢ ᱯᱩᱨᱟᱹ ᱜᱮ ᱪᱟᱵᱟ ᱩᱛᱟᱹᱨ ᱟᱠᱟᱱᱟ᱾
ᱟᱪᱪᱷᱟ ᱛᱟᱦᱚᱞᱮ ᱦᱟᱹᱠᱩ ᱢᱟᱱᱮ ᱥᱟᱝᱠᱞ ᱠᱚ ᱠᱚᱸᱜ ᱠᱚ ᱫᱚᱢᱮ ᱠᱚ ᱡᱚᱢᱮᱫ ᱠᱚᱣᱟ ᱦᱮᱸᱥᱮ?
ᱦᱮᱸ ᱦᱮᱸ ᱦᱮᱸ ᱩᱱᱠᱩ ᱮᱠᱫᱚᱢ ᱟᱹᱰᱤ ᱡᱳᱨ ᱢᱮᱱᱟᱜ ᱠᱚᱣᱟ ᱥᱟᱢᱠᱳᱞ ᱠᱚᱸᱜ ᱫᱚ ᱩᱱᱠᱩ ᱫᱚ ᱢᱮᱱᱟᱜ ᱠᱚᱣᱟ ᱟᱹᱰᱤ ᱜᱮ᱾
ᱦᱮᱸ ᱛᱟᱦᱚᱞᱮ ᱜᱚᱝᱠᱮ ᱱᱤᱛᱚᱜ ᱟᱛᱳ ᱴᱚᱞᱟ ᱠᱚᱨᱮ ᱠᱤᱥᱱᱤ, ᱰᱷᱤᱯᱪᱩᱭ, ᱜᱷᱮᱣᱨᱟ ᱱᱩᱠᱩ ᱪᱮᱬᱮ ᱠᱚᱠᱚ ᱧᱮᱞ ᱵᱟᱲᱟᱜ ᱜᱮᱭᱟ ᱥᱮ ᱵᱟᱝ?
ᱜᱚᱢᱠᱮ ᱞᱟᱦᱟ ᱛᱮᱢᱟ ᱡᱚᱠᱷᱚᱱ ᱵᱩᱥᱩᱵ ᱚᱲᱟᱜ ᱠᱚ ᱛᱟᱦᱮᱸ ᱠᱟᱱᱟ ᱛᱚᱠᱷᱚᱱ ᱢᱟᱠᱚ ᱧᱮᱞ ᱵᱟᱲᱟᱜ ᱛᱟᱦᱮᱱᱟ᱾ ᱢᱮᱱᱠᱷᱟᱱ ᱱᱤᱛᱚᱜ ᱫᱚ ᱡᱚᱛᱚ ᱢᱟᱱᱮ ᱯᱟᱠᱟ ᱚᱲᱟᱜ ᱠᱚ ᱵᱮᱱᱟᱜ ᱟᱛᱚ ᱦᱮᱸ ᱥᱮ ᱛᱟᱦᱚᱞᱮ ᱟᱫᱚ ᱵᱟᱠᱚ ᱧᱮᱞᱚᱜ ᱠᱟᱱᱟ ᱱᱩᱠᱩ ᱫᱚ᱾
ᱟᱪᱪᱷᱟ ᱟᱨᱚ ᱧᱮᱞᱚᱜ ᱠᱟᱱᱟ ᱡᱮ ᱱᱚᱣᱟ ᱱᱚᱣᱟ ᱢᱟᱱᱮ ᱜᱩᱡᱩᱜ ᱠᱟᱱᱟ ᱠᱚ᱾ ᱚᱱᱟ ᱜᱩᱡᱩᱜ ᱨᱮᱱᱟᱜ ᱠᱟᱨᱚᱱ ᱵᱤᱱ ᱞᱟᱹᱭ ᱫᱟᱲᱮᱭᱟᱜᱼᱟ ᱠᱷᱡ
ᱜᱚᱝᱠᱮ ᱜᱩᱡᱩᱜ ᱨᱮᱱᱟᱜ ᱠᱟᱨᱚᱱ ᱫᱚ ᱚᱱᱟ ᱫᱚ ᱩᱱᱟᱹᱜ ᱫᱚ ᱵᱟᱹᱞᱤᱧ ᱵᱟᱲᱟᱭᱟ᱾ ᱟᱫᱚ ᱚᱱᱟ ᱛᱟᱦᱮᱸ ᱨᱮᱱᱟᱜ ᱡᱟᱭᱜᱟ ᱜᱮ ᱵᱟᱝ ᱛᱟᱦᱮᱸ ᱞᱮᱱᱠᱷᱟᱱ ᱡᱟ ᱦᱳᱭᱳᱜᱼᱟ ᱟᱨᱠᱤ᱾
ᱦᱮᱸ ᱟᱹᱞᱤᱧ ᱡᱚᱛᱚᱴᱟᱜ ᱞᱤᱧ ᱵᱩᱡ ᱫᱟᱲᱮᱭᱟᱜ ᱠᱟᱱᱟ ᱜᱩᱡᱩᱜ ᱨᱮᱱᱟᱜ ᱤᱭᱟᱹ ᱛᱟᱠᱚ ᱫᱚ ᱦᱩᱭᱩᱜ ᱠᱟᱱᱟ ᱴᱟᱣᱟᱨ ᱠᱚᱼ ᱱᱚᱜ ᱚ᱾ ᱡᱟᱦᱟᱸ ᱠᱚ ᱛᱮᱭᱟᱨᱮᱫᱼᱟ ᱱᱚᱣᱟ ᱠᱚᱛᱮ ᱦᱚᱸ ᱠᱷᱟᱡ ᱟᱹᱰᱤ ᱡᱳᱨ ᱤᱯᱷᱮᱠᱴ ᱮ ᱟᱹᱜᱩᱭᱮᱫ ᱛᱟᱠᱚᱣᱟ ᱪᱮᱬᱮ ᱠᱚᱣᱟ ᱦᱮᱸᱥᱮ᱾
ᱟᱪᱪᱷᱟ ᱟᱪᱪᱷᱟ ᱟᱪᱪᱷᱟ, ᱴᱟᱣᱟᱨ ᱨᱮᱱᱟᱜ ᱡᱟᱦᱟᱸ ᱤᱭᱟᱹ ᱛᱮ ᱵᱟᱝ?
ᱦᱮᱸ ᱜᱚᱢᱠᱮ
ᱛᱟᱦᱚᱞᱮ ᱜᱚᱝᱠᱮ ᱪᱮᱫ ᱵᱤᱥᱚᱭ ᱱᱤᱭᱮ ᱞᱟᱝ ᱨᱚᱯᱚᱲᱟ ᱛᱮᱦᱮᱧ ᱫᱚ ᱠᱷᱟᱡ?
ᱜᱚᱢᱠᱮ ᱛᱤᱦᱤᱧ ᱫᱚ ᱟᱨ ᱪᱮᱫ ᱞᱮᱠᱟ ᱞᱟᱝ ᱨᱚᱯᱚᱲᱟ ᱚᱱᱟᱜᱮ ᱟᱹᱰᱤ ᱫᱤᱱ ᱯᱚᱨᱮᱢ ᱯᱷᱳᱱ ᱠᱮᱫᱮᱜᱼᱟ, ᱟᱢᱜᱮ ᱞᱟᱹᱭ ᱛᱟᱞᱟᱝ ᱢᱮ ᱢᱟᱱᱮ ᱪᱮᱫ ᱞᱮᱠᱟ ᱢᱮᱱᱟᱜ ᱢᱮᱭᱟ?
ᱦᱳᱭ ᱤᱧ ᱫᱚ ᱦᱮᱸ ᱱᱟᱯᱟᱭ ᱜᱮ ᱢᱮᱱᱟᱜ ᱠᱟᱫᱤᱧᱟ ᱠᱷᱟᱡ ᱦᱮᱸᱥᱮ᱾
ᱱᱤᱧ ᱟᱸᱡᱚᱢᱮᱫ ᱛᱟᱦᱮᱱᱤᱧ ᱯᱮ ᱛᱟᱞᱟ ᱵᱤᱞᱰᱤᱝ ᱮᱢ ᱵᱮᱱᱟᱣᱮᱫᱼᱟ?
ᱵᱟᱝ ᱜᱚᱝᱠᱮ ᱚᱱᱠᱟ ᱫᱚ ᱟᱹᱣᱨᱤ ᱠᱟᱡ, ᱜᱚᱝᱠᱮ ᱛᱟᱦᱚᱞᱮ ᱱᱚᱜ ᱛᱚ ᱤᱭᱟᱹ ᱟᱥᱟᱲ ᱵᱚᱸᱜᱟ ᱥᱮᱴᱮᱨᱚᱜ ᱠᱟᱱᱟ ᱦᱮᱸ ᱥᱮ ᱪᱮᱫ ᱠᱚ ᱞᱟᱹᱭᱟ ᱡᱮᱢᱚᱱ ᱛᱟᱞᱮ ᱱᱤᱭᱮ ᱞᱟᱝ ᱨᱚᱯᱚᱲᱟ ᱦᱮᱸ ᱥᱮ᱾
ᱟᱪᱪᱷᱟ ᱛᱟᱦᱟᱞᱮ ᱱᱤᱭᱮ᱾
ᱦᱮᱸ ᱛᱟᱞᱮ ᱡᱚ᱾ ᱛᱟᱞᱮ ᱡᱚ ᱛᱮᱫᱚ ᱠᱷᱟᱡ ᱪᱮᱫ ᱠᱚ ᱦᱩᱭᱩᱜ ᱜᱮᱭᱟ?
ᱛᱟᱞᱮ ᱡᱚᱢᱟ ᱱᱚᱜᱼᱚᱭ ᱟᱥᱟᱲ ᱵᱚᱸᱜᱟ ᱮᱠᱫᱚᱢ ᱛᱟᱞᱮ ᱯᱤᱴᱷᱟᱹ ᱮᱠᱫᱚᱢ ᱟᱹᱰᱤ ᱪᱮᱨᱦᱟ᱾ ᱦᱩᱲᱩ ᱠᱷᱮᱛᱨᱮ ᱧᱩᱨᱦᱩᱜᱼᱟ ᱛᱟᱞᱮ ᱠᱚ ᱮᱠᱫᱚᱢ ᱠᱟᱹᱴᱤᱡ ᱨᱮᱱᱟᱜ ᱨᱮᱱᱟᱜ ᱵᱚᱱ ᱩᱭᱦᱟᱹᱨ ᱞᱮᱠᱷᱟᱱ ᱢᱟᱱᱮ ᱟᱹᱰᱤ ᱟᱹᱰᱤ ᱪᱮᱦᱨᱟ ᱜᱮ ᱵᱩᱡᱷᱟᱹᱜᱼᱟ ᱟᱨᱠᱤ᱾ ᱫᱚᱢᱮ ᱡᱚᱢ ᱵᱟᱲᱟ ᱦᱩᱭ ᱠᱟᱱᱟ ᱛᱟᱞᱮ ᱯᱤᱴᱟᱹ ᱠᱚ ᱰᱩᱵᱩᱜ ᱠᱚ ᱦᱮᱸ ᱥᱮ
ᱪᱮᱫ ᱠᱚ ᱞᱟᱹᱭᱟ ᱡᱮᱢᱚᱱ ᱛᱟᱞᱮ ᱫᱚ ᱞᱟᱦᱟᱛᱮ ᱜᱤᱫᱽᱨᱟᱹ ᱫᱚ ᱨᱟᱯᱟᱜ ᱠᱟ ᱠᱟᱛᱮᱫ ᱦᱟᱸᱵᱩᱲ ᱵᱟᱲᱟᱭ ᱦᱩᱭᱩᱜ ᱛᱟᱦᱮᱸᱜᱼᱟ ᱦᱮᱸ ᱥᱮ᱾
ᱦᱮᱸ ᱦᱮᱸ ᱛᱟᱞᱮ ᱴᱷᱟᱹᱵᱩ ᱡᱟᱦᱟᱸ ᱫᱚ ᱛᱟᱞᱮ ᱴᱷᱟᱹᱵᱩ ᱵᱚᱱ ᱢᱮᱛᱟᱜ ᱠᱟᱱᱟ᱾
ᱦᱮᱸ ᱚᱱᱟ ᱠᱷᱚᱱᱟᱜ ᱟᱵᱟᱨ ᱜᱚᱝᱠᱮ ᱪᱮᱫ ᱧᱟᱢᱚᱜ ᱜᱮᱭᱟ ᱛᱟᱞᱮ ᱴᱷᱟᱵᱩ ᱠᱷᱚᱱᱟᱜ?
ᱛᱟᱞᱮ ᱴᱷᱟᱵᱩ ᱠᱷᱚᱱᱟᱜ ᱟᱨᱚ ᱚᱱᱮ ᱤᱭᱟᱹ ᱪᱮᱫ ᱠᱚ ᱞᱟᱹᱭᱟ ᱚᱱᱮ ᱥᱟᱥ ᱯᱚᱴᱠᱚᱡ ᱦᱳᱭ ᱚᱱᱟ ᱚᱱᱟ ᱠᱚᱢᱟ ᱟᱢᱟᱜ ᱛᱮ ᱢᱟᱡᱷᱮ ᱢᱟᱡᱮ ᱛᱤ ᱦᱚᱸᱧ ᱢᱟᱜ ᱵᱟᱲᱟᱟᱣ ᱠᱟᱱᱟ ᱱᱚᱝᱠᱟ ᱦᱩᱭ ᱠᱟᱱᱟ ᱜᱚᱝᱠᱮ᱾
ᱦᱮᱸ ᱦᱮᱸ ᱛᱟᱦᱚᱞᱮ ᱜᱚᱝᱠᱮ ᱟᱵᱟᱨ ᱱᱤᱛᱚᱜ ᱫᱚᱞᱟᱝ ᱨᱚᱯᱚᱲᱟ ᱠᱷᱟᱱᱡ ᱠᱟᱱᱴᱷᱟᱲ ᱱᱤᱭᱟᱹ ᱠᱟᱱᱴᱷᱟᱲ ᱠᱷᱚ ᱛᱤᱱᱟᱹᱜ ᱨᱚᱠᱚᱢ ᱛᱮ ᱢᱟᱱᱮ ᱡᱚᱢ ᱜᱟᱱᱚᱜᱼᱟ᱾ ᱠᱟᱱᱴᱷᱟᱲ ᱢᱟᱜ,
ᱠᱟᱱᱴᱷᱟᱲ ᱠᱟᱱᱴᱷᱟᱲ ᱢᱟ ᱜᱚᱝᱠᱮ ᱪᱮᱫᱠᱟᱧ ᱞᱟᱹᱭᱟ ᱱᱚᱜᱼᱚᱭ ᱱᱚᱜᱼᱚᱭ ᱠᱤᱪᱷᱩ ᱫᱤᱱ ᱢᱟᱲᱟᱝ ᱜᱮ ᱱᱟᱜ ᱚᱢᱵᱚᱵᱚᱛᱤ ᱯᱟᱨᱚᱢ ᱮᱱᱱᱛᱟᱵᱚᱱᱟ ᱦᱮᱸ ᱥᱮ? ᱛᱚ ᱚᱢᱵᱚᱵᱚᱛᱤ ᱨᱮ ᱥᱟᱱᱟᱢ ᱜᱮᱵᱚᱱ ᱵᱟᱲᱟᱭᱟ ᱡᱮ ᱱᱚᱜᱼᱚᱭ ᱠᱟᱱᱴᱷᱟᱲ ᱵᱚᱱ ᱡᱚᱢᱮᱜᱼᱟ᱾ ᱠᱟᱱᱴᱷᱟᱲ ᱠᱷᱟᱹᱡᱟᱹᱲᱤ ᱦᱮᱸᱥᱮ ᱠᱟᱱᱴᱷᱟᱲ ᱫᱚ ᱟᱨᱚ ᱟᱭᱢᱟ ᱜᱟᱱᱛᱮ ᱡᱚᱢ ᱜᱟᱱᱚᱜᱼᱟ ᱡᱟᱦᱟᱸ ᱮ ᱦᱮ ᱚᱱᱮ ᱠᱟᱹᱴᱤᱡ ᱚᱠᱛᱚ ᱨᱮ ᱟᱨᱠᱤ ᱡᱚᱠᱷᱚᱱ ᱚᱱᱟ ᱪᱮᱫ ᱠᱚ ᱞᱟᱹᱭᱟ ᱚᱱᱟ ᱠᱟᱹᱴᱤᱡ ᱚᱠᱛᱚ ᱨᱮ ᱢᱤᱫᱴᱮᱱ ᱠᱚ ᱞᱟᱹᱭ ᱫᱚ, ᱮᱻ ᱤᱪᱚᱲ ᱤᱪᱚᱲ ᱴᱷᱤᱠ ᱴᱷᱤᱠ ᱤᱪᱚᱲ ᱤᱪᱚᱲ ᱥᱚᱢᱚᱭ ᱡᱚᱢ ᱞᱮᱠᱷᱟᱱ ᱟᱹᱰᱤ ᱢᱟᱱᱮ ᱥᱚᱨᱤᱨ ᱨᱮᱦᱚᱸ ᱢᱤᱫᱴᱟᱝ ᱟᱹᱰᱤ ᱵᱷᱟᱹᱜᱤ ᱯᱨᱚᱵᱷᱟᱵᱽ ᱮ ᱟᱹᱜᱩᱭᱟ ᱦᱮᱸ ᱥᱮ᱾
ᱦᱮᱸ ᱦᱮᱸ
ᱟᱨ ᱢᱤᱫᱴᱟᱝ ᱩᱛᱩ ᱦᱚᱸ ᱟᱹᱰᱤ ᱵᱮᱥ ᱵᱩᱡᱷᱟᱹᱜᱼᱟ᱾
ᱦᱮᱸ
ᱯᱨᱚᱴᱤᱱ ᱢᱟᱱᱮ ᱠᱷᱟᱫᱽᱫᱚ ᱠᱟᱱᱟ᱾
ᱛᱟᱦᱚᱞᱮ ᱜᱚᱝᱠᱮ ᱚᱱᱟ ᱤᱪᱟᱹᱲ ᱢᱮ ᱦᱳᱭᱱᱟ ᱛᱟᱨᱯᱚᱨᱮ ᱵᱮᱞᱮ ᱠᱟᱛᱮᱫ ᱢᱤᱫᱴᱟᱝ ᱵᱮᱞᱮ ᱠᱟᱛᱮᱫ ᱡᱟᱦᱟᱸ ᱵᱚᱱ ᱡᱚᱢᱮᱫᱼᱟ᱾ ᱛᱟᱯᱚᱨᱮ ᱡᱟᱝ ᱦᱚᱸᱦᱟᱸᱜ ᱠᱷᱟᱱᱡ ᱚᱱᱟ ᱛᱮᱵᱚᱱ ᱩᱛᱩ ᱵᱟᱲᱟᱭ ᱜᱮᱭᱟ ᱦᱮᱸᱥᱮ᱾
ᱮᱠᱫᱚᱢ ᱮᱠᱫᱚᱢ ᱡᱟᱝ ᱩᱛᱩ ᱛᱟᱨᱯᱚᱨ ᱨᱟᱯᱟᱜ ᱨᱟᱯᱟᱜ ᱫᱚ ᱟᱨᱚ ᱟᱹᱰᱤ ᱪᱮᱦᱨᱟ ᱵᱩᱡᱷᱟᱹᱜᱼᱟ᱾ ᱞᱟᱦᱟᱛᱮ ᱦᱟᱱᱮ ᱡᱟᱦᱟᱸᱭ ᱤᱧ ᱤᱧ ᱵᱟᱵᱟᱭᱳ ᱦᱚᱸ ᱢᱤᱫᱴᱟᱝ ᱛᱟᱦᱮᱸ ᱠᱟᱱᱟᱭ ᱟᱹᱰᱤ ᱡᱳᱨ ᱯᱨᱚᱛᱤᱫᱤᱱ ᱨᱟᱯᱟᱜ ᱠᱟᱛᱮᱫ ᱡᱚᱢ ᱛᱟᱦᱮᱱᱟᱭ᱾ ᱚᱱᱟ ᱠᱚ ᱫᱤᱥᱟᱹ ᱦᱤᱡᱩᱜ ᱜᱮᱭᱟ ᱮᱠᱷᱚᱱ ᱦᱚᱸ ᱜᱚᱝᱠᱮ ᱛᱟᱯᱚᱨ ᱞᱟᱹᱭ ᱛᱟᱞᱟᱝ ᱢᱮ᱾
ᱛᱟᱦᱞᱮ ᱟᱵᱟᱨ ᱩᱞ ᱥᱮᱫ ᱞᱟᱝ ᱪᱟᱞᱟᱜᱼᱟ ᱦᱮᱸᱥᱮ ᱩᱞ ᱛᱮᱫᱚ ᱪᱮᱫ ᱪᱮᱫ ᱦᱩᱭᱩᱜ ᱜᱮᱭᱟ ᱠᱷᱟᱱᱡ
ᱩᱞ ᱫᱚ ᱜᱚᱢᱠᱮ ᱟᱵᱚ ᱢᱟᱱᱮ ᱡᱟᱦᱟᱸ ᱥᱟᱱᱛᱟᱲ ᱢᱮᱱᱟᱜ ᱵᱚᱱᱟ ᱥᱮ ᱡᱚᱛᱚ ᱵᱤᱨ ᱫᱤᱥᱚᱢ ᱨᱮᱱ ᱢᱟᱱᱮ ᱥᱟᱱᱛᱟᱲ ᱠᱟᱱᱟ ᱵᱚᱱ ᱦᱮᱸ ᱥᱮ᱾
ᱦᱮᱸ ᱦᱮᱸ
ᱩᱞ ᱫᱟᱨᱮ ᱫᱚ ᱤᱧ ᱡᱟᱦᱟᱸ ᱛᱤᱱᱟᱹᱧ ᱧᱮᱞ ᱟᱨᱠᱤ ᱯᱨᱟᱭ ᱯᱨᱟᱭ ᱦᱚᱲᱟᱜ ᱚᱲᱟᱜ ᱠᱚᱨᱮ ᱜᱮ ᱩᱞ ᱫᱟᱨᱮ ᱫᱚ ᱢᱮᱱᱟᱜ ᱟᱠᱟᱫᱟ ᱦᱮᱸ ᱥᱮ᱾
ᱟᱪᱪᱷᱟ ᱦᱮᱸ
ᱟᱨ ᱟᱵᱚ ᱚᱱᱟ ᱩᱞ ᱡᱚ ᱨᱮᱱᱟᱜ ᱢᱟᱱᱮ ᱥᱚᱴᱷᱤᱠ ᱥᱤᱥᱴᱮᱢ ᱵᱟᱵᱚᱱ ᱤᱭᱟᱹ ᱫᱟᱲᱮᱭᱟᱜ ᱠᱟᱱᱟ ᱩᱞ ᱡᱚ ᱛᱮ ᱱᱤᱛᱚᱜ ᱟᱵᱚ ᱴᱷᱮᱱ ᱠᱷᱚᱱ ᱟᱜ ᱩᱞ ᱠᱚ ᱦᱟᱛᱟᱣ ᱤᱫᱤᱭᱮᱫᱟ, ᱟᱨ ᱩᱱᱠᱩ ᱢᱤᱫᱴᱟᱝ ᱥᱟᱢᱟᱱᱱᱚ ᱯᱚᱨᱤᱢᱟᱱ ᱢᱤᱫᱴᱟᱝ ᱠᱟᱹᱣᱰᱤ ᱮᱢ ᱠᱟᱛᱮᱫ ᱩᱱᱠᱩ ᱚᱱᱟ ᱯᱨᱚᱥᱮᱥᱤᱝ ᱠᱟᱛᱮᱫ ᱚᱱᱟ ᱠᱷᱚᱱᱟᱜ ᱜᱮ ᱢᱟᱱᱮ ᱟᱵᱚ ᱠᱷᱚᱱᱟᱜ ᱰᱚᱵᱚᱞ ᱠᱚ ᱠᱟᱢᱟᱣᱮᱫ᱾
ᱦᱳᱭ ᱵᱟᱨᱜᱩᱱ ᱡᱟᱦᱟᱸ ᱢᱟᱱᱮ ᱥᱤᱥᱴᱮᱢ ᱫᱚ ᱧᱮᱞᱚᱜᱼᱟ ᱡᱮ ᱟᱵᱚ ᱫᱚ ᱵᱟᱡᱟᱨ ᱨᱮᱫᱚ ᱫᱩᱲᱩᱵ ᱠᱟᱛᱮ ᱫᱚ ᱵᱟᱵᱚᱱ ᱟᱠᱷᱨᱤᱧᱟ ᱤᱫᱤᱭᱟᱵᱚᱱ ᱯᱟᱹᱭᱠᱟᱹᱨ ᱵᱚᱱ ᱮᱢᱟ ᱴᱟᱠᱟ ᱢᱮᱱᱠᱷᱟᱱ ᱯᱟᱹᱭᱠᱟᱹᱨ ᱫᱚ ᱢᱟᱱᱮ ᱟᱢ ᱢᱚᱱᱮ ᱠᱟᱜ ᱢᱮ ᱫᱚᱥ ᱴᱟᱠᱟ ᱠᱤᱞᱳ ᱛᱮᱢ ᱟᱠᱷᱨᱤᱧ ᱠᱮᱫᱟ ᱯᱟᱹᱭᱠᱟᱹᱨ ᱚᱱᱟᱭ ᱟᱹᱷᱨᱤᱧᱟ ᱟᱡ ᱫᱚ ᱠᱩᱲᱤ ᱴᱟᱠᱟ ᱠᱤᱞᱳ᱾ ᱛᱟᱦᱚᱞᱮ ᱚᱠᱚᱭᱮ ᱠᱚᱥᱴᱚᱭᱮᱱᱟ ᱟᱢᱮᱢ ᱠᱚᱥᱴᱚᱭᱮᱱᱟ ᱥᱮ ᱟᱡ ᱫᱟᱨᱮᱭ ᱨᱚᱦᱚᱭ ᱠᱟᱫᱟ ᱥᱮ ᱟᱢ ᱫᱟᱨᱮᱢ ᱨᱚᱦᱚᱭ ᱟᱠᱟᱫᱟ?
ᱦᱮᱸ ᱦᱮᱸ ᱮᱠᱫᱚᱢ ᱮᱠᱫᱚᱢ ᱮᱠᱫᱚᱢ ᱛᱟᱦᱚᱞᱮ ᱚᱱᱟ ᱚᱱᱮ ᱚᱱᱟ ᱡᱤᱱᱤᱥ ᱟᱨᱠᱤ ᱟᱵᱚ ᱵᱟᱵᱚᱱ ᱵᱩᱡᱽ ᱫᱟᱲᱮᱭᱟᱜ ᱠᱟᱱᱟ, ᱟᱵᱚ ᱫᱚ ᱢᱟᱱᱮ ᱪᱷᱳᱴᱳ ᱠᱷᱟᱴᱳ ᱢᱤᱫ ᱥᱚ ᱴᱟᱠᱟ ᱵᱚᱱ ᱧᱟᱢ ᱞᱮᱠᱷᱟᱱ ᱜᱮ ᱟᱵᱚᱣᱟᱜ ᱟᱹᱰᱤ ᱩᱥᱛᱟᱹᱨ ᱯᱚᱭᱥᱟ᱾ ᱱᱚᱣᱟ ᱜᱮ ᱢᱟᱱᱮ ᱵᱩᱞᱟᱹᱣ ᱟᱨᱠᱤ ᱵᱩᱞᱟᱹᱣ ᱵᱚᱱ ᱛᱟᱦᱮᱱ ᱠᱟᱱᱟ ᱡᱟᱦᱟ ᱜᱮ ᱢᱤᱫ ᱵᱩᱛᱚᱞ ᱯᱟᱹᱣᱨᱟᱹ ᱥᱮ ᱡᱟᱦᱟᱱᱟᱜ ᱜᱮ ᱦᱩᱭ ᱞᱮᱱᱠᱷᱟᱱ ᱜᱮ ᱵᱮᱥ᱾
ᱦᱮᱸ ᱡᱮᱢᱚᱱ ᱩᱞ ᱠᱷᱚᱱᱟᱜ ᱫᱚ ᱦᱩᱭᱩᱜᱼᱟ ᱠᱷᱟᱡ ᱠᱩᱪᱤ ᱨᱮᱫᱚ ᱟᱪᱟᱨ ᱦᱩᱭᱩᱜᱼᱟ ᱦᱮᱸᱥᱮ ᱛᱟᱯᱚᱨ ᱵᱮᱞᱮ ᱠᱟᱛᱮᱫ ᱫᱚᱵᱚᱱ ᱡᱚᱢᱟ ᱟᱵᱟᱨ ᱩᱞ ᱠᱷᱚᱱᱟᱜ ᱚᱱᱟ ᱡᱟᱝᱴᱟᱜ ᱵᱟᱝ ᱠᱷᱟᱱᱡ ᱫᱟᱨᱮ ᱦᱩᱭᱩᱜᱼᱟ᱾
ᱮᱠᱫᱚᱢ ᱮᱠᱫᱚᱢ ᱪᱟᱨᱟ ᱪᱟᱨᱟ ᱠᱷᱚᱱᱟᱜ ᱮᱛᱚᱦᱚᱵ ᱠᱟᱛᱮᱫ ᱩᱞ ᱫᱟᱨᱮ ᱫᱚ ᱢᱤᱫᱴᱟᱝ ᱟᱵᱚᱣᱟᱜ ᱡᱟᱦᱟᱸ ᱫᱚ ᱢᱟᱱᱮ ᱢᱤᱫ ᱫᱷᱟᱣ ᱦᱟᱨᱟ ᱞᱮᱱᱠᱷᱟᱱ ᱟᱵᱚ ᱦᱮᱸ ᱜᱚᱴᱟ ᱮᱠᱫᱚᱢ ᱟᱹᱰᱤ ᱪᱮᱦ ᱩᱩᱞ ᱜᱚᱴᱟᱭ ᱫᱚᱦᱚᱭᱟ ᱢᱟᱱᱮ ᱩᱞ ᱫᱟᱨᱮ ᱫᱚ ᱢᱤᱫᱴᱟᱝ ᱟᱹᱰᱤ ᱢᱟᱨᱟᱝ ᱢᱤᱫᱴᱟᱝ ᱡᱤᱱᱤᱥ ᱵᱷᱟᱜᱮ ᱡᱤᱱᱤᱥ ᱠᱟᱱᱟ ᱟᱨᱠᱤ᱾
ᱦᱮᱸ ᱜᱚᱝᱠᱮ ᱮᱠᱫᱚᱢ, ᱟᱨ ᱛᱟᱦᱚᱞᱮ ᱜᱚᱝᱠᱮ ᱨᱚᱯᱚᱲ ᱞᱟᱝ ᱡᱮ ᱢᱟᱛᱠᱚᱢ᱾ ᱢᱟᱛᱠᱚᱢ ᱫᱟᱨᱮ ᱱᱤᱭᱟᱹ, ᱱᱚᱣᱟ ᱫᱚ ᱦᱟᱸᱜ ᱠᱷᱟᱡ ᱛᱤᱱᱟᱹᱜ ᱨᱚᱠᱚᱢ ᱢᱟᱛᱠᱚᱢ ᱫᱟᱨᱮ ᱠᱷᱚᱱᱟᱜ ᱤᱭᱟᱹ ᱵᱚᱱ ᱧᱟᱢᱟ?
ᱜᱚᱝᱠᱮ ᱢᱟᱱᱮ ᱤᱭᱟᱹ, ᱢᱟᱛᱠᱚᱢ ᱫᱟᱨᱮ ᱠᱷᱚᱱᱟᱜ ᱟᱨᱠᱤ ᱵᱟᱝ᱾
ᱦᱮ ᱢᱟᱛᱠᱚᱢ ᱫᱟᱨᱮ ᱠᱷᱚᱱ ᱛᱤᱱᱟᱹᱜ ᱨᱚᱠᱚᱢ ᱥᱩᱡᱳᱜᱽ ᱥᱩᱵᱤᱫᱷᱟ ᱵᱚᱱ ᱧᱟᱢᱟ?
ᱦᱮᱸ ᱦᱮᱸ ᱦᱮᱸ ᱜᱚᱝᱠᱮ ᱱᱚᱣᱟ ᱢᱟ ᱱᱚᱣᱟ ᱟᱰᱤ ᱟᱭᱢᱟ ᱟᱰᱤ ᱵᱷᱟᱜᱮ ᱵᱷᱟᱜᱤ ᱠᱩᱠᱤᱞᱤ ᱜᱚᱝᱠᱮ ᱾ ᱛᱚ ᱱᱚᱣᱟ ᱱᱚᱣᱟ ᱨᱮᱱᱟᱜ ᱫᱚ ᱜᱚᱝᱠᱮ ᱟᱵᱚ ᱫᱚ ᱡᱚᱛᱷᱚ ᱜᱮᱵᱚᱱ ᱵᱟᱲᱟᱭᱟ ᱢᱟᱛᱠᱚᱢ ᱫᱚᱵᱚᱱ ᱚᱱᱮ ᱵᱚᱱ ᱧᱟᱢᱮᱜ ᱜᱮᱭᱟ᱾ ᱥᱤᱛᱳᱝ ᱫᱤᱱ ᱦᱮᱸᱥᱮ ᱚᱱᱟ ᱥᱟᱶ ᱥᱟᱶᱛᱮ ᱱᱚᱜᱼᱚᱭ ᱱᱮᱜᱼᱮ ᱱᱮᱛᱟᱨ ᱫᱤᱱ ᱜᱮᱛᱚ ᱟᱨᱠᱤ ᱟᱱᱮ ᱦᱮᱸ ᱪᱮᱫ ᱢᱮᱱᱟ ᱠᱩᱭᱰᱤ᱾
ᱦᱟᱸ
ᱠᱩᱭᱰᱤ ᱵᱚᱱ ᱧᱟᱢᱮᱜ ᱠᱟᱱᱟ ᱦᱮᱸ ᱥᱮ ᱛᱟᱯᱚᱨ ᱟᱫᱚ ᱠᱩᱭᱰᱤ ᱠᱷᱚᱱᱟᱜ ᱫᱚ ᱠᱩᱭᱰᱤ ᱞᱮᱱ ᱠᱟᱛᱮᱜ ᱚᱸᱰᱮ ᱠᱷᱚᱱᱟᱜ ᱥᱩᱱᱩᱢ ᱵᱚᱱ ᱛᱮᱭᱟᱨ ᱫᱟᱲᱮᱭᱟᱜ ᱠᱟᱱᱟ᱾
ᱦᱮᱸ ᱦᱮᱸ
ᱛᱟᱨᱯᱚᱨ ᱢᱟᱛᱠᱚᱢ ᱦᱚᱸ ᱢᱟᱛᱠᱚᱢ ᱡᱟᱸᱦᱟᱸᱭ ᱠᱚ ᱡᱟᱸᱦᱟᱸᱭ ᱠᱚ ᱢᱮᱱᱟᱜᱼᱟ ᱟᱨ ᱠᱤ ᱩᱱᱠᱩ ᱠᱚ ᱵᱟᱲᱟᱭᱟ ᱢᱟᱛᱠᱚᱢ ᱠᱷᱚᱱᱟᱜ ᱚᱱᱮ ᱞᱟᱴᱷᱮ ᱛᱮᱭᱟᱨ ᱜᱟᱱᱚᱜᱼᱟ ᱚᱱᱟ ᱡᱚᱢ ᱜᱟᱱᱚᱜᱼᱟ ᱟᱰᱤ ᱟᱰᱤ ᱪᱮᱦᱨᱟ ᱵᱩᱡᱷᱟᱹᱜᱼᱟ ᱦᱮᱸ ᱥᱮ᱾ ᱟᱨ ᱠᱩᱭᱰᱤ ᱥᱩᱱᱩᱢ, ᱠᱩᱭᱰᱤ ᱥᱩᱱᱩᱢ ᱫᱚ ᱢᱟᱱᱮ ᱪᱮᱜᱠᱟᱧ ᱞᱟᱹᱭᱟ ᱚᱱᱟ ᱫᱚ ᱢᱟᱱᱮ ᱥᱟᱱᱛᱟᱲ ᱠᱚᱣᱟᱜ, ᱵᱩᱰᱤ ᱚᱭᱮᱞ ᱞᱟᱹᱭ ᱜᱟᱱᱚᱜᱼᱟ᱾ ᱢᱟᱱᱮ ᱵᱩᱰᱤ ᱡᱟᱦᱟᱸ ᱪᱮᱨᱦᱟ ᱢᱟᱱᱮ ᱵᱮᱥ ᱪᱮᱨᱦᱟᱢ ᱚᱡᱚᱜ ᱞᱮᱠᱷᱟᱱ ᱡᱟ ᱪᱮᱨᱦᱟᱭ ᱫᱚᱦᱚᱭᱟ ᱵᱟᱝ᱾ ᱢᱟᱱᱮ ᱟᱰᱤ ᱟᱰᱤ ᱪᱮᱨᱦᱟ ᱢᱟᱱᱮ ᱦᱚᱲᱢᱚ ᱠᱚ ᱢᱟᱱᱮ ᱠᱚ ᱵᱮᱥ ᱛᱟᱦᱮᱱᱟ᱾
ᱟᱪᱪᱷᱟ ᱟᱪᱪᱷᱟ ᱴᱷᱤᱠ ᱟᱪᱷᱮ ᱜᱚᱝᱠᱮ ᱟᱹᱞᱤᱧ ᱠᱟᱴᱤᱜ ᱞᱤᱧ ᱞᱟᱹᱭᱫᱟ ᱟᱹᱛᱯᱟᱹᱛ ᱦᱮᱸᱥᱮ ᱢᱟᱛᱠᱚᱢ ᱢᱟᱛᱠᱚᱢ ᱫᱟᱨᱮ ᱠᱷᱚᱱᱟᱜ ᱫᱚ ᱟᱵᱚ ᱛᱚᱵᱚᱱ ᱧᱟᱢᱟ ᱢᱟᱛᱠᱚᱢ ᱵᱟᱦᱟ ᱡᱚᱠᱷᱚᱱ ᱵᱟᱦᱟᱜᱼᱟ ᱛᱚᱠᱷᱚᱱ ᱟᱵᱚᱣᱟᱜ ᱵᱟᱦᱟ ᱵᱚᱸᱜᱟ ᱦᱳᱭᱳᱜᱼᱟ ᱾ ᱚᱱᱟ ᱵᱟᱦᱟ ᱵᱚᱸᱜᱟ ᱨᱮ ᱚᱱᱟ ᱢᱟᱛᱠᱚᱢ ᱵᱟᱠᱷᱟᱡ ᱵᱟᱦᱟᱴᱟᱜ ᱞᱟᱜᱟᱜᱼᱟ᱾ ᱚᱱᱟ ᱯᱚᱨᱮ ᱡᱚ, ᱡᱚ ᱫᱚ ᱚᱲᱟᱜ ᱠᱚᱨᱮ ᱠᱟᱢᱤ ᱨᱮᱠᱚ ᱞᱟᱜᱟᱣᱟ ᱾ ᱚᱱᱟ ᱯᱚᱨᱮ ᱦᱟᱸᱜ ᱠᱷᱟᱡ ᱚᱱᱮ ᱤᱭᱟᱹ ᱡᱟᱸᱦᱟᱸ ᱵᱟᱠᱲᱮᱹ ᱩᱛᱩ ᱠᱟᱛᱮᱜ ᱠᱚ ᱡᱚᱢᱟ ᱦᱮᱸᱥᱮ ᱛᱟᱯᱚᱨᱮ ᱦᱳᱭᱳᱜ ᱠᱟᱱᱟ ᱠᱩᱭᱰᱤ, ᱠᱩᱭᱰᱤ ᱫᱚ ᱥᱩᱱᱩᱢ ᱨᱮᱵᱚᱱ ᱞᱟᱜᱟᱣᱟ ᱛᱟᱯᱚᱨᱮ ᱦᱳᱭᱳᱜ ᱠᱟᱱᱟ ᱟᱵᱟᱨ ᱢᱟᱱᱮ ᱫᱟᱨᱮ ᱤᱭᱟᱹ ᱡᱚᱠᱷᱚᱱ ᱟᱵᱚ ᱢᱟᱱᱢᱤ ᱠᱚ ᱜᱩᱡᱩᱜᱼᱟ ᱦᱮᱸ ᱥᱮ ᱡᱚᱠᱷᱚᱱ ᱠᱚ ᱨᱟᱯᱟᱜ ᱠᱚᱣᱟ ᱫᱚ ᱢᱟᱛᱠᱚᱢ ᱰᱷᱟᱹᱣᱨᱟᱹᱜ ᱟᱛᱮᱜ ᱠᱚ ᱨᱟᱯᱟᱜ ᱠᱚᱣᱟ ᱦᱮᱸᱥᱮ ᱢᱟᱛᱠᱚᱢ ᱰᱷᱟᱹᱣᱨᱟᱹᱜ ᱵᱚᱱ ᱧᱟᱢᱟ ᱛᱟᱯᱚᱨᱮ ᱚᱱᱟ ᱫᱟᱨᱮ ᱚᱱᱟ ᱚᱠᱥᱤᱡᱮᱱ ᱦᱚᱸᱵᱚᱱ ᱧᱟᱢ ᱜᱮᱭᱟ᱾
ᱮᱠᱟᱞ ᱜᱮ ᱮᱠᱟᱞ ᱜᱮ ᱮᱠᱟᱞ ᱜᱮ ᱮᱠᱟᱞ ᱜᱤ ᱟᱨ ᱥᱤᱛᱩᱝ ᱫᱤᱱ ᱫᱚ ᱚᱱᱟ ᱢᱟᱛᱠᱚᱢ ᱫᱟᱨᱮ ᱢᱟᱛᱠᱚᱢ ᱫᱟᱨᱮ ᱫᱚ ᱟᱰᱤ ᱢᱟᱨᱟᱝ ᱜᱮᱧ ᱧᱮᱞ ᱟᱠᱟᱫᱟᱹᱧ ᱡᱟᱸᱦᱟᱸ ᱛᱤᱱᱟᱹᱜ ᱢᱟᱛᱠᱚᱢ ᱫᱟᱨᱮᱧ ᱧᱮᱞ ᱟᱠᱟᱫᱟ ᱡᱚᱛᱚ ᱜᱮ ᱢᱟᱨᱟᱝ ᱢᱟᱨᱟᱝᱜᱤᱧ ᱧᱮᱞ ᱠᱟ ᱠᱟᱫᱟ
ᱦᱮᱸ
ᱟᱞᱮ ᱚᱲᱟᱜ ᱥᱮᱜ ᱫᱚ ᱢᱟᱱᱮ ᱠᱩᱰᱟᱹᱢ ᱠᱚᱨᱮ ᱜᱮ ᱵᱟᱨ ᱢᱟᱛᱠᱚᱢ ᱫᱟᱨᱮ ᱢᱮᱱᱟᱜ ᱛᱟᱞᱮᱭᱟ ᱟᱨ ᱚᱱᱠᱟ ᱩᱢᱩᱞ ᱵᱟᱲᱟ ᱟᱞᱮ ᱱᱚᱜᱼᱚᱭ ᱥᱤᱛᱩᱝ ᱫᱤᱱ ᱠᱚᱨᱮ᱾ ᱱᱚᱝᱠᱟ ᱟᱰᱤ ᱪᱮᱦᱨᱟ ᱜᱮ ᱵᱩᱡᱷᱟᱹᱜᱼᱟ ᱦᱮᱢᱟᱞ ᱩᱢᱩᱞ ᱫᱟᱨᱮ ᱵᱩᱴᱟᱹ᱾ ᱜᱚᱝᱠᱮ ᱛᱟᱨᱯᱚᱨ ᱞᱟᱹᱭ ᱛᱟᱞᱟᱝ ᱢᱮ᱾
ᱟᱨᱚ ᱚᱝᱠᱟᱱᱟᱜ ᱫᱚ ᱜᱚᱝᱠᱮ ᱠᱩᱠᱞᱤ ᱢᱟ ᱵᱟᱹᱧ ᱧᱟᱢᱮᱜᱼᱟ ᱟᱢᱜᱮ ᱢᱟ ᱠᱩᱠᱞᱤᱧ ᱛᱟᱞᱟᱝ ᱢᱮ ᱞᱟᱹᱭ ᱨᱮᱱᱟᱜ ᱤᱧ ᱪᱮᱥᱴᱟᱭᱟ ᱦᱟᱜᱠᱷᱟᱡ᱾
ᱟᱪᱪᱷᱟ ᱜᱚᱝᱠᱮ ᱚᱱᱟ ᱛᱟᱨᱚᱵ ᱵᱤᱞᱤ ᱠᱚ ᱟᱸᱡᱚᱢ ᱵᱟᱲᱟ ᱦᱳᱭ ᱢᱮᱱᱠᱷᱟᱱ ᱚᱱᱟ ᱪᱮᱫ ᱠᱟᱡ ᱨᱮ ᱞᱟᱜᱟᱜᱼᱟ, ᱚᱱᱟ ᱠᱟᱹᱴᱤᱡ ᱮᱢ ᱵᱟᱲᱟᱭ ᱛᱟᱢᱟ ᱛᱟᱞᱟᱝ ᱟ?
ᱦᱮᱸ ᱜᱚᱝᱠᱮ ᱛᱟᱨᱚᱯ ᱫᱚ ᱦᱟᱸᱜ ᱠᱷᱟᱡ ᱚᱱᱟ ᱡᱟᱸᱦᱟᱸ ᱡᱚᱢ ᱟᱠᱚ ᱠᱷᱟᱡ ᱪᱚᱢᱠᱚᱨᱚᱪ ᱧᱚᱜ ᱵᱩᱡᱷᱟᱹᱜᱼᱟ ᱦᱮᱸ ᱥᱮ᱾
ᱦᱮᱸ ᱦᱮᱸ ᱦᱮᱸ᱾
ᱟᱫᱚ ᱚᱱᱟ ᱫᱟᱨᱮ ᱠᱚᱫᱚ ᱤᱭᱟᱹ ᱫᱟᱨᱮ ᱫᱚ ᱦᱟᱸᱜ ᱠᱷᱟᱡ ᱴᱷᱚᱥᱨᱟ ᱧᱚᱜ ᱜᱮᱭᱟ ᱚᱝᱠᱟᱱᱟᱜ ᱫᱟᱨᱮ ᱫᱚ ᱪᱮᱫ ᱠᱟᱢᱤ ᱨᱮ ᱞᱟᱜᱟᱜᱼᱟ ᱠᱷᱟᱡ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ᱾
ᱦᱩᱸ ᱦᱮᱸ ᱦᱩᱸ ᱟᱪᱪᱷᱟ ᱟᱪᱪᱷᱟ ᱤᱭᱟᱹ ᱪᱮᱫ ᱞᱟᱝ ᱢᱮᱱ ᱠᱮᱫᱟ ᱛᱟᱨᱚᱵ ᱵᱟᱝ ᱾
ᱦᱮᱸ ᱛᱟᱨᱚᱵ᱾
ᱛᱟᱨᱚᱵ ᱛᱮᱨᱮᱞ ᱛᱟᱨᱚᱵ ᱛᱟᱨᱚᱵ ᱢᱟᱱᱮ ᱚᱱᱟ ᱫᱚ ᱚᱱᱠᱟ ᱡᱚᱢ ᱵᱟᱲᱟ ᱜᱤᱧ ᱧᱮᱞ ᱟᱠᱟᱫ ᱠᱚᱣᱟ ᱟᱨᱠᱤ᱾ ᱦᱮᱸᱥᱮ ᱚᱱᱟ ᱫᱚ ᱪᱮᱫᱠᱟ ᱡᱮᱞ ᱞᱟᱜᱟᱜᱼᱟ ᱚᱱᱟ ᱫᱚ
ᱦᱮ ᱱᱤᱛᱚᱜ ᱫᱚ ᱛᱮᱹᱨᱮᱹᱞ ᱫᱟᱨᱮ ᱥᱮᱫ ᱞᱟᱝ ᱪᱟᱞᱟᱣ ᱞᱮᱱ ᱜᱮ ᱦᱮᱸ ᱥᱮ
ᱛᱮᱨᱮᱞ ᱫᱟᱨᱮ ᱵᱟᱝ ᱦᱮᱸ ᱜᱚᱢᱠᱮ ᱞᱟᱹᱭ ᱛᱟᱞᱟᱝ ᱢᱮ
ᱛᱮᱨᱮᱞ ᱨᱮ ᱟᱠᱷᱟᱡ ᱛᱤᱱᱟᱹᱜ ᱨᱚᱠᱚᱢ ᱠᱟᱹᱢᱤ ᱞᱟᱜᱟᱜᱼᱟ?
ᱛᱮᱨᱮᱞ ᱛᱮᱨᱮᱞ ᱫᱚ ᱜᱚᱝᱠᱮ ᱱᱚᱣᱟ ᱫᱚ ᱩᱱᱟᱹᱜ ᱫᱚ ᱵᱟᱹᱧ ᱵᱟᱲᱟ ᱭᱟ ᱢᱟᱱᱮ ᱟᱞᱮ ᱭᱟᱜ ᱛᱮᱨᱮᱞ ᱫᱟᱨᱮ ᱢᱮᱱᱟᱜ ᱛᱟᱞᱮ ᱭᱟ ᱚᱵᱚᱥ ᱥᱳᱭ ᱢᱟᱱᱮ ᱟᱞᱮᱭᱟᱜ ᱵᱤᱨ ᱨᱮ ᱟᱨᱠᱤ ᱦᱮᱸ ᱥᱮ
ᱦᱮᱸ ᱦᱮᱸ
ᱛᱚ ᱛᱮᱨᱮᱞ ᱚᱱᱟ ᱡᱟᱦᱟᱸ ᱢᱩᱰᱷᱟᱹᱜ ᱠᱚ ᱟᱨᱠᱤ ᱛᱮᱨᱮᱞ ᱢᱩᱰᱷᱟᱹᱜ ᱠᱚ ᱚᱱᱠᱟ ᱟᱹᱜᱩ ᱵᱟᱲᱟᱭ ᱦᱩᱭᱩᱜ ᱜᱮᱭᱟ ᱫᱟᱠᱟ ᱤᱥᱤᱱ ᱠᱚ ᱨᱮ ᱦᱚᱸ ᱠᱟᱡᱽ ᱨᱮ ᱞᱟ ᱜᱟᱜ ᱜᱮᱭᱟ ᱛᱟᱯᱚᱨ ᱱᱚ ᱛᱮ ᱛᱮᱨᱮᱹᱞ ᱡᱚ ᱛᱚ ᱵᱚᱱ ᱵᱟᱲᱟ ᱭᱟ ᱮᱠᱫᱚᱢ ᱢᱟᱱᱮ ᱡᱟᱦᱟᱸ ᱛᱤᱱᱟᱹᱜ ᱵᱟᱭ ᱨᱮ ᱠᱷᱚ ᱱᱟᱜ ᱚᱱᱠᱟ ᱯᱮᱲᱟ ᱯᱟᱹᱲᱦᱟᱹᱜ ᱠᱚ ᱦᱤᱡᱩᱜᱼᱟ ᱞᱟᱹᱭ ᱟᱠᱚ ᱛᱮᱨᱮᱞ ᱫᱟᱨᱮ ᱢᱮᱱᱟᱜ ᱛᱟᱯᱮ ᱭᱟ ᱥᱮ ᱵᱟᱹᱱᱩᱜ ᱛᱟᱯᱮ ᱭᱟ᱾ ᱛᱮᱨᱮᱞ ᱵᱤᱞᱤ ᱧᱮᱞ ᱞᱮ ᱪᱟᱞᱟᱜᱼᱟ ᱡᱟᱦᱟᱸᱭ ᱵᱟᱡᱟᱨ ᱥᱮᱫ ᱠᱷᱚᱱᱟᱜ ᱠᱚ ᱞᱟᱹᱭᱟ ᱢᱟᱱᱮ ᱦᱤᱡᱩᱜ ᱟᱠᱚ ᱟᱨᱠᱤ ᱟᱫᱚ ᱠᱚ ᱞᱟᱹᱭ ᱟ ᱤᱭᱟᱹ ᱵᱤᱞᱤ ᱧᱮᱞ ᱞᱮ ᱪᱟᱞᱟᱜᱼᱟ ᱜᱚᱝᱠᱮ ᱚᱱᱠᱟ ᱱᱟᱜ ᱵᱮᱯᱟᱨ
ᱛᱟᱦᱚ ᱞᱮ ᱜᱚᱢᱠᱮ ᱟᱹᱞᱤᱧ ᱞᱤᱧ ᱞᱟᱹᱭ ᱮᱜᱼᱟ ᱦᱮᱸ ᱥᱮ ᱡᱮᱢᱚᱱ ᱛᱮᱨᱮᱞ ᱛᱮᱨᱮᱞ ᱠᱷᱚᱱᱟᱜ ᱫᱚ ᱢᱤᱫ ᱴᱟᱝ ᱠᱟᱴ ᱵᱚᱱ ᱧᱟᱢ-ᱟ ᱡᱟᱦᱟᱸ ᱯᱟᱨᱠᱚᱢ ᱠᱚᱴᱷᱮ ᱦᱳᱭᱳᱜᱼᱟ ᱚᱱᱟ ᱦᱮᱸ ᱥᱮ ᱛᱟ ᱯᱚᱨᱮ ᱡᱚ ᱛᱟᱯᱚ ᱨᱮ ᱡᱚ ᱵᱚᱱ ᱧᱟᱢ-ᱟ ᱦᱮᱸᱥᱮ ᱛᱟᱯᱚ ᱨᱮ ᱚᱱᱟ ᱦᱟᱹᱞᱤ ᱯᱚᱦᱟ ᱛᱮᱨᱮᱞ ᱫᱟᱨᱮ ᱦᱮᱸᱥᱮ ᱡᱚᱠᱷᱚᱱ ᱟᱵᱚ ᱡᱟᱦᱟ ᱱᱟᱜ ᱢᱟᱱᱮ ᱜᱚᱡ ᱜᱩᱨ ᱦᱳᱭᱳᱜᱼᱟ ᱢᱟᱱᱮ ᱡᱟᱝ ᱵᱟᱦᱟ ᱤᱫᱤ ᱚᱠᱛᱚ ᱛᱚ ᱡᱟᱦᱟᱸ ᱫᱚ ᱵᱟᱹᱴᱤ ᱨᱮ ᱡᱟᱝ ᱵᱟᱦᱟ ᱠᱚ ᱟᱹᱵᱩᱠᱼᱟ ᱛᱚ ᱠᱷᱚᱱ ᱚᱱᱟ ᱛᱮᱨᱮᱞ ᱠᱟᱴ ᱨᱮᱱᱟᱜ ᱤᱭᱟᱹ ᱢᱟᱱᱮ ᱠᱷᱩᱱ ᱴᱤ ᱯᱮᱭᱟ ᱫᱚᱨ ᱠᱟ ᱨᱚᱜᱼᱟ᱾
ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱢᱟᱱᱮ ᱚᱱᱟ ᱛᱮᱨᱮᱞ ᱠᱟᱴ ᱨᱮᱱᱟᱜ ᱢᱟᱱᱮ ᱯᱟᱨᱠᱚᱢ ᱫᱚ ᱟᱹᱰᱤ ᱪᱮᱦᱨᱟ ᱵᱮᱱᱟᱜᱼᱟ ᱚᱱᱟ ᱠᱚ ᱞᱟᱹᱭ-ᱟ ᱟᱨᱠᱤ
ᱦᱮᱸ ᱦᱮᱸ
ᱦᱮᱸ ᱟᱫᱚ ᱤᱧ ᱫᱚ ᱱᱟᱜ ᱯᱟᱨᱠᱚᱢ ᱫᱚ ᱵᱟᱹᱧ ᱵᱮᱱᱟᱣ ᱵᱟᱲᱟ ᱟᱠᱟᱫᱟ ᱪᱮᱫ ᱛᱮ ᱵᱮᱱᱟᱜ ᱩᱱᱟᱹᱜ ᱫᱚ ᱟᱭᱰᱤᱭᱟ ᱫᱚ ᱱᱟᱦᱟᱜ ᱵᱟᱹᱱᱩᱜᱼᱟ ᱟᱞᱮ ᱥᱮᱫ ᱫᱚ ᱵᱮᱥᱤ ᱚᱱᱟ ᱥᱟᱨᱡᱚᱢ ᱫᱟᱨᱮ ᱠᱚᱜᱮ ᱢᱮᱱᱟᱜᱼᱟ ᱛᱚ᱾
ᱟᱪᱪᱷᱟ
ᱦᱮᱸ ᱜᱚᱝᱠᱮ
ᱛᱟᱞᱦᱮ ᱜᱚᱢᱠᱮ ᱥᱟᱨ ᱡᱚᱢ ᱚᱱᱮ ᱡᱟᱦᱟᱸ ᱢᱤᱫ ᱴᱟᱝ ᱠᱩᱫᱩᱢ ᱨᱮ ᱢᱮᱱᱟᱜᱼᱟ ᱡᱮᱢᱚᱱ ᱢᱟᱹᱡᱷᱤ ᱠᱚᱨᱮᱱ ᱯᱟᱣᱨᱟ ᱨᱩᱢ ᱨᱩᱢ ᱛᱮᱠᱚ ᱟᱲᱜᱚ ᱱᱟ
ᱢᱟᱹᱡᱷᱤ ᱠᱚᱨᱮᱱ ᱯᱟᱣᱨᱟ ᱨᱩᱢ ᱨᱩᱢ ᱛᱮᱠᱚ ᱟᱲᱜᱚ ᱱᱟ ᱵᱟᱝ ᱟᱹᱰᱤ ᱟᱹᱰᱤ ᱟᱹᱰᱤ ᱱᱟᱯᱟᱭ ᱠᱩᱠᱞᱤ ᱢᱟᱱᱮ ᱤᱭᱟᱹ ᱠᱟᱱᱟ ᱜᱚᱝᱠᱮ ᱠᱩᱫᱩᱢ ᱠᱟᱱᱟ᱾
ᱦᱮᱸ ᱢᱟᱱᱮ ᱡᱚᱠᱷᱚᱱ ᱮᱢ ᱞᱟᱹᱭ ᱠᱮᱜᱼᱟ ᱥᱟᱨᱡᱚᱢ ᱫᱟᱨᱮ ᱛᱚᱠᱷᱚᱱ ᱠᱷᱟᱱ ᱜᱮ ᱱᱚᱣᱟ ᱤᱭᱟᱹ ᱠᱩᱫᱩᱢ ᱴᱟᱜ ᱞᱟᱹ ᱞᱟᱹᱭ ᱥᱟᱱᱟ ᱠᱤᱫᱤ ᱧᱟ
ᱦᱮᱸ ᱦᱮᱸ ᱦᱮᱸ ᱚᱱᱟ ᱵᱟᱦᱟ ᱠᱚ ᱡᱚᱠᱷᱚᱱ ᱧᱩᱨᱩᱜᱼᱟ ᱵᱟᱦᱟ ᱠᱚ ᱡᱚᱠᱷᱚᱱ ᱧᱩᱨᱩᱜᱼᱟ ᱟᱹᱰᱤ ᱯᱷᱤᱨ ᱯᱷᱤᱨ ᱯᱷᱤᱨ ᱯᱷᱤᱨ ᱯᱷᱤᱨ ᱟᱹᱰᱤ ᱪᱮᱦᱨᱟ ᱩᱰᱟᱹᱣ ᱩᱰᱟᱹᱣ ᱛᱮ ᱧᱩᱨᱩᱜᱼᱟ ᱦᱮᱸ ᱦᱮᱸ ᱟᱪᱪᱷᱟ ᱜᱚᱢᱠᱮ ᱛᱟᱦᱚ ᱞᱮ ᱟᱯᱮ ᱟᱯᱮ ᱥᱮᱱᱟᱜ ᱵᱤᱨ ᱪᱮᱫ ᱞᱮᱠᱟ ᱢᱟᱱᱮ ᱵᱤᱨ ᱠᱚᱫᱚ ᱥᱟᱨ ᱡᱚᱢ ᱵᱤᱨ ᱫᱚ ᱩᱡᱟᱹᱲ ᱟᱠᱟᱱᱟ ᱥᱮ ᱪᱮᱫ
ᱵᱟᱝ ᱜᱚᱢᱠᱮ ᱱᱤᱛᱚᱜ ᱫᱚ ᱥᱮᱫᱟᱭ ᱚᱠᱟ ᱞᱮᱠᱟ ᱛᱟᱦᱮᱸ ᱞᱮᱱᱟ ᱚᱱᱠᱟ ᱫᱚ ᱵᱟᱹᱱᱩᱜᱼᱟ ᱡᱮᱢᱚᱱ ᱠᱮᱫᱳᱜ ᱟᱲᱟᱜ ᱛᱟᱯᱚ ᱨᱮ ᱵᱤᱨ ᱠᱩᱸᱫᱽ ᱨᱤ ᱟᱨᱚ ᱟᱭᱢᱟ ᱟᱭᱢᱟ ᱨᱟᱱ ᱢᱱᱜᱟᱹᱱ ᱡᱟᱦᱟᱸ ᱵᱤᱨ ᱵᱩᱨᱩ ᱨᱮ ᱧᱟᱢᱚᱜ ᱛᱟᱦᱮᱸᱼᱱᱟ ᱚᱱᱟ ᱠᱚᱫᱚ ᱱᱮᱛᱟᱨ ᱫᱚ ᱵᱟᱝ ᱧᱟᱢᱚᱜ ᱠᱟᱱᱟ᱾
ᱟᱪᱪᱷᱟ ᱟᱪᱪᱷᱟ ᱱᱮᱛᱟᱨ ᱟᱹᱰᱤ ᱟᱹᱰᱤ ᱟᱭᱢᱟ ᱡᱟᱭ ᱜᱟ ᱨᱮ ᱜᱮ ᱧᱮ ᱞᱚᱜ ᱠᱟᱱᱟ ᱡᱮ ᱥᱟᱨ ᱡᱚᱢ ᱵᱤᱨ ᱫᱚ ᱵᱮᱥᱤᱨ ᱵᱷᱟᱜᱽ ᱜᱮ ᱩᱡᱟᱹᱲ ᱚᱜ ᱠᱟᱱᱟ ᱟᱨᱠᱤ ᱦᱟᱱᱟ ᱯᱚᱴᱟᱥ ᱫᱟᱨᱮ ᱟᱠᱟᱥᱯᱟᱱᱤ ᱫᱟᱨᱮ ᱚᱱᱟ ᱠᱚ ᱨᱚᱦᱚᱭ ᱮᱜᱼᱟ᱾ ᱟᱪᱪᱷᱟ ᱟᱨ ᱚᱱᱠᱟ ᱦᱟᱱ ᱛᱮ ᱱᱟᱛᱮ ᱟᱨ ᱪᱷᱷᱟ ᱛᱤᱠ ᱠᱚ ᱠᱚ ᱦᱤᱡᱩᱜ ᱠᱟᱱᱟ ᱥᱮ ᱥᱮ ᱦᱟᱱᱛᱮ ᱱᱟᱛᱮ ᱠᱷᱚᱱᱟᱜ ᱟᱫᱚ ᱚᱱᱟ ᱥᱟᱨᱡᱚᱢ ᱵᱤᱨ ᱠᱚ ᱩᱡᱟᱹᱲ ᱠᱟᱛᱮᱫ ᱠᱚ ᱚᱱᱠᱟ ᱚᱲᱟᱜ ᱠᱚ ᱵᱮᱱᱟᱣᱮᱫᱼᱟ
ᱦᱳᱭ ᱡᱮᱢᱚᱱ ᱠᱟᱨᱠᱷᱟᱱᱟ ᱠᱚᱞ ᱢᱟᱨᱟᱝ ᱢᱟᱨᱟᱝ ᱠᱳᱢ ᱯᱟᱱᱤ ᱠᱚ ᱛᱮᱭᱟ ᱨᱮᱜᱼᱟ ᱦᱮᱸ ᱥᱮ᱾
ᱦᱩᱸ ᱦᱩᱸ ᱟᱨ ᱚᱱᱮ ᱚᱡᱳᱫᱽᱫᱷᱟ ᱨᱮᱱᱟᱜ ᱠᱟᱛᱷᱟ ᱫᱚᱵᱚᱱ ᱟᱸᱡᱚᱢ ᱟᱠᱟᱫ ᱜᱮᱭᱟ ᱦᱮᱸ ᱥᱮ ᱵᱟᱝ ᱟᱹᱰᱤ ᱵᱟᱹᱲᱤᱡ ᱠᱚ ᱠᱟᱹᱢᱤ ᱭᱮᱜᱼᱟ ᱦᱮᱸ ᱥᱮ ᱵᱟᱝ ᱛᱚ ᱜᱚᱢᱠᱮ ᱛᱟᱦᱚᱞᱮ ᱟᱞᱟᱝᱟᱜ ᱚᱠᱛᱚ ᱦᱚᱸ ᱢᱚᱴᱟᱢᱩᱴᱤ ᱥᱮᱴᱮᱨ ᱦᱤᱡᱩᱜ ᱠᱟᱱ ᱛᱟᱞᱟᱝᱼᱟ᱾
ᱦᱮᱸ ᱜᱚᱢᱠᱮ ᱛᱟᱦᱚᱞᱮ ᱢᱟ ᱤᱭᱟᱹ ᱱᱤᱛ ᱜᱷᱟᱹᱲᱤᱡ ᱫᱚ ᱱᱚᱝᱠᱟ ᱜᱮᱞᱟᱝ ᱨᱚᱯᱚᱲᱟ
ᱦᱮᱸ ᱚᱱᱠᱟ ᱟᱹᱰᱤ ᱫᱤᱱ ᱯᱚᱨᱮᱢ ᱠᱚᱞ ᱠᱮᱫ ᱛᱟᱞᱟᱝᱼᱟ ᱛᱟᱯᱚᱨ ᱦᱤᱞᱤ ᱪᱤᱞᱤᱟᱹᱭ ᱪᱮ ᱢᱮ ᱞ ᱜᱚᱢᱠᱮ
ᱦᱮᱸ ᱜᱚᱢᱠᱮ ᱱᱟᱯᱟᱭ ᱜᱮ ᱦᱮᱠᱷᱟᱡ
ᱟᱪᱪᱷᱟ ᱟᱪᱪᱷᱟ ᱢᱤᱫ ᱫᱤᱱᱤᱧ ᱪᱟᱞᱟᱜᱼᱟ ᱜᱚᱝᱠᱮ ᱢᱚᱴᱟᱢᱩᱴᱤ ᱛᱟᱦᱚᱞᱮ ᱪᱟᱞᱟᱜ ᱦ ᱦᱩᱭᱩᱜᱩᱜᱼᱟ ᱱᱚᱜᱚᱭ ᱦᱤᱡᱩᱜ ᱠᱟᱱ ᱥᱚᱨᱦᱟᱭ ᱨᱮ
ᱦᱮᱸ ᱜᱚᱢᱠᱮ ᱦᱮᱸ ᱦᱮᱸ ᱮᱠᱫᱚᱢ ᱴᱷᱤᱠ ᱟᱪᱷᱮ ᱜᱚᱢᱠᱮ ᱢᱟ ᱚᱠᱛᱚ ᱠᱚᱦᱚᱸ ᱛᱤᱭᱳᱜ ᱮᱱ ᱛᱟᱞᱟᱝᱟ ᱦᱳᱭ ᱥᱮ᱾
ᱦᱮᱸ ᱦᱮᱸ ᱦᱮᱸ ᱟᱫᱚ ᱚᱱᱟ ᱯᱚᱨᱮᱛᱮ ᱧᱟᱯᱟᱢ ᱟᱞᱟᱝ ᱦᱮᱸ ᱦᱮᱸ ᱦᱮᱸ ᱴᱷᱤᱠ ᱜᱮᱭᱟ ᱢᱟ ᱛᱟᱦᱚᱞᱮ